ᱦᱮᱞᱳ᱾
ᱦᱮᱞᱳ᱾
ᱦᱮᱸ ᱟᱞᱤᱧᱟᱜ ᱨᱚᱲ ᱟᱡᱸᱡᱚᱢᱚᱜ ᱠᱟᱱᱟ?
ᱦᱚᱸ ᱟᱸᱡᱚᱢᱚᱜ ᱠᱟᱱᱟ᱾
ᱦᱮᱸ ᱥᱟᱹᱜᱩᱱ ᱥᱤᱜᱟᱹᱲ᱾
ᱦᱳᱭ ᱥᱟᱹᱜᱩᱱ ᱥᱤᱜᱟᱹᱲ᱾
ᱪᱮᱫ ᱠᱚᱢ ᱪᱤᱠᱟᱹ ᱵᱟᱰᱟᱭᱮᱜ-ᱟ?
ᱪᱤᱠᱟᱹ ᱜᱮ ᱵᱟᱝ᱾
ᱟᱯᱮ ᱠᱚᱫᱚ, ᱦᱳᱭ ᱱᱟᱯᱟᱭ ᱜᱮᱭᱟᱞᱮ᱾
ᱟᱞᱮ ᱦᱚᱸ ᱪᱤᱠᱟᱹ ᱦᱚᱸ ᱵᱟᱝ ᱱᱤᱛᱚᱜ ᱠᱷᱮᱞ ᱪᱟᱞᱟᱣ ᱦᱩᱭ ᱞᱮᱱᱟ ᱛᱟᱦᱞᱮ ᱮᱠᱴᱩ ᱯᱷᱨᱮᱥ ᱵᱟᱲᱟ ᱠᱟᱛᱮᱜ ᱟᱫᱚ ᱱᱚᱜ-ᱚᱭ᱾ ᱛᱤᱸᱜᱩ ᱵᱟᱲᱟᱭ ᱦᱩᱭᱩᱜ ᱠᱟᱱᱟ᱾
ᱚᱸ ᱟᱪᱪᱷᱟ ᱾
ᱪᱮᱠᱟ ᱫᱟᱜ ᱡᱟᱹᱲᱤ ᱠᱮᱫᱟ ᱟᱯᱮ ᱥᱮᱫ ᱫᱚ?
ᱵᱟᱝᱜᱮ ᱛᱮᱦᱮᱧ ᱫᱚ ᱵᱟᱭ ᱫᱟᱜ ᱟᱠᱟᱜᱼᱟ᱾ ᱛᱮᱦᱮᱧ ᱦᱚᱸ ᱵᱟᱝ ᱦᱚᱞᱟ ᱦᱚ ᱵᱟᱝ᱾
ᱟᱨ ᱪᱟᱥ ᱠᱟᱹᱢᱤ ᱫᱚ ᱛᱤᱱᱟᱹᱜ ᱥᱟᱜᱤᱧ ᱯᱮ ᱞᱟᱦᱟ ᱠᱮᱫᱼᱟ?
ᱫᱟᱠᱟ ᱠᱚ ᱪᱚᱸᱫᱟ ᱦᱩᱭᱱᱟ ᱥᱮ ᱵᱟᱝ? ᱟᱞᱮ ᱥᱮᱫ ᱫᱚ ᱵᱟᱹᱭᱦᱟᱹᱲ ᱠᱚᱫᱚᱞᱮ ᱨᱚᱦᱚᱭ ᱥᱟᱹᱛ ᱪᱟᱜ ᱜᱮᱭᱟ ᱟᱫᱚ ᱠᱩᱴᱩ ᱦᱮᱸ ᱪᱮᱫ ᱮᱢ ᱞᱟᱹᱭᱮᱫᱟ?
ᱚ ᱟᱞᱮ ᱫᱚ ᱢᱟᱱᱮ ᱵᱟᱹᱭᱦᱟᱹᱲ ᱥᱮᱫ ᱫᱚᱞᱮ ᱨᱚᱦᱚᱭ ᱯᱩᱨᱟᱹᱣ ᱠᱟᱜ ᱜᱮᱭᱟ ᱟᱫᱚ ᱜᱷᱩᱴᱩ ᱥᱟᱫ ᱞᱮ ᱨᱟᱠᱟᱵ ᱟᱠᱟᱱᱟ᱾
ᱦᱚᱸ ᱚᱱᱠᱟ ᱜᱮ ᱟᱞᱮ ᱦᱚᱸ᱾
ᱚᱻ ᱞᱮᱫᱤᱧ ᱠᱟᱹᱴᱤᱡ ᱱᱮᱴᱳᱣᱟᱨᱠ ᱠᱟᱹᱴᱤᱡ ᱯᱨᱚᱵᱞᱮᱢᱚᱜ ᱠᱟᱱᱟ ᱦᱳᱭᱥᱮ, ᱟᱫᱚ ᱱᱮᱴᱳᱣᱟᱨᱠ ᱡᱤᱱᱤᱥ ᱛᱚ᱾
ᱱᱮᱴᱳᱣᱟᱨᱠ ᱟᱞᱮ ᱥᱮᱫ ᱮᱠᱴᱩ ᱱᱮᱴᱳᱣᱟᱨᱠ ᱯᱨᱚᱵᱽᱞᱮᱢ ᱮᱱ ᱜᱮᱭᱟ᱾
ᱟᱫᱚ ᱟᱞᱮ ᱥᱮᱫ ᱛᱩᱵᱞᱮᱢ ᱜᱮᱭᱟ ᱟᱫᱚ ᱯᱷᱟᱸᱠᱟ ᱥᱮᱫ ᱛᱩᱫᱩᱜ ᱦᱩᱭᱩᱜᱼᱟ ᱱᱮᱴᱳᱣᱟᱨᱠ ᱞᱟᱹᱜᱤᱫ ᱫᱚ᱾
ᱤᱧ ᱦᱚᱸ ᱯᱷᱟᱠᱟ ᱨᱮᱜᱮ ᱦᱤᱱᱟᱹᱧᱟ ᱮᱱᱠᱷᱟᱡ ᱫᱟᱜ ᱮ ᱡᱚᱨᱚ ᱮᱜᱼᱟ ᱱᱟᱥᱮ ᱱᱟᱥᱮ᱾
ᱟᱫᱚ ᱡᱤᱭᱳ ᱥᱤᱢ ᱠᱟᱱᱟ ᱥᱮ ᱟᱫᱚ ᱡᱤᱭᱳ ᱥᱤᱢ ᱠᱷᱟᱱ ᱫᱚ ᱠᱟᱹᱴᱤᱡ ᱫᱟᱜ ᱫᱤᱱ ᱫᱚ ᱠᱟᱹᱴᱤᱡ ᱥᱟᱨᱵᱷᱟᱨ ᱯᱨᱚᱵᱽᱞᱮᱢᱚᱜ ᱜᱮᱭᱟ᱾
ᱦᱮᱸ᱾ ᱢᱮᱜᱷᱞᱟ ᱢᱮᱜᱷᱞᱟ ᱠᱷᱟᱡ ᱤᱱᱟᱹ ᱴᱟᱭᱤᱢ ᱢᱟ ᱟᱵᱟᱨ ᱯᱨᱚᱵᱽᱞᱮᱢ ᱦᱩᱭᱩᱜ ᱛᱟᱦᱮᱱ᱾
ᱪᱮᱜ ᱠᱚᱢ ᱪᱤᱠᱟᱹ ᱵᱟᱲᱟᱭᱫᱟ ᱟᱫᱚ ᱪᱟᱥᱵᱟᱥ ᱠᱟᱛᱮ?
ᱪᱟᱥ ᱵᱟᱥ ᱦᱩᱲᱩ ᱠᱚ ᱨᱚᱦᱚᱭ ᱫᱟᱞᱮ ᱥᱮᱛᱟᱜ ᱨᱮ᱾ ᱪᱟᱞᱟᱜ ᱠᱟᱱᱟᱞᱮ᱾ ᱠᱟᱹᱢᱤᱭ ᱫᱟᱞᱮ, ᱪᱷᱚ ᱵᱟᱡᱮ ᱥᱮᱜ ᱦᱤᱡᱩᱜ ᱠᱟᱱᱟᱞᱮ, ᱦᱮᱡ ᱠᱟᱛᱮ ᱩᱢ ᱯᱷᱟᱨᱪᱟ ᱵᱟᱲᱟ ᱠᱟᱛ ᱛᱚ ᱚᱲᱟᱜ ᱱᱟᱜ ᱠᱚ ᱠᱟᱹᱢᱤ ᱦᱩᱭᱩᱜ ᱠᱟᱱᱟ᱾
ᱦᱮᱸ,
ᱮᱱᱮ ᱜᱮ
ᱡᱟᱦᱟᱸ ᱚᱲᱟᱜ ᱠᱚᱨᱮ ᱡᱤᱱᱤᱥ ᱡᱷᱟᱲᱟ ᱫᱚ ᱛᱤᱱᱟᱹᱜ ᱜᱟᱱ ᱛᱤᱱᱟᱹᱜ ᱥᱟᱸᱜᱮ ᱯᱮ ᱫᱚᱦᱚ ᱠᱟᱜ ᱠᱚᱛᱮ?
ᱚᱲᱟᱜ ᱨᱮ ᱡᱮᱱᱤᱥ
ᱦᱮᱸ
ᱡᱤᱱᱤᱥ ᱛᱚ ᱰᱟᱝᱨᱤ ᱢᱮᱨᱚᱢ ᱜᱮ ᱛᱚ
ᱢᱮᱱᱟᱜᱼᱟ ᱰᱟᱝᱨᱤ ᱢᱮᱱᱟᱜ ᱠᱚᱜᱮ ᱛᱤᱱᱤᱜ ᱛᱤᱱᱤᱡ ᱜᱟᱱ ᱱᱟᱜ ᱠᱚᱣᱟ ᱪᱷᱚᱴᱤ ᱢᱮᱱᱟᱜ ᱠᱚᱣᱟ ᱰᱟᱝᱨᱤ ᱾ ᱦᱟᱸ ᱟᱨ ᱢᱮᱨᱚᱢ ᱫᱚ ᱵᱟᱹᱱᱩᱜ ᱠᱚᱣᱟ ᱩᱱᱠᱩ ᱫᱚ᱾ ᱟᱹᱰᱤ ᱟᱢᱫᱟ ᱫᱚ ᱢᱮᱱᱟᱜ ᱠᱚᱜᱮ ᱡᱟᱦᱟᱸ ᱥᱟᱸᱜᱤ ᱠᱟᱡ ᱠᱚ
ᱦᱩᱸ ᱟᱨ ᱤᱭᱟᱹ ᱦᱟᱠᱩ ᱠᱚᱢ ᱧᱟᱢ ᱠᱟ ᱥᱮ ᱵᱟᱝ ᱦᱟᱹᱠᱩ ᱠᱟᱴᱠᱚᱢ ᱠᱚ
ᱦᱮᱸ ᱟᱹᱜᱩ ᱠᱟᱜ ᱠᱚᱣᱟᱹᱧ ᱦᱟᱹᱠᱩᱧ ᱟᱹᱜᱩ ᱠᱟᱜ ᱠᱚᱣᱟ ᱠᱟᱴ ᱠᱟᱴᱠᱚᱢ ᱫᱚ ᱵᱟᱹᱧ ᱟᱹᱜᱩ ᱠᱟᱜ ᱠᱚᱣᱟ ᱦᱟᱹᱠᱩᱧ ᱟᱹᱜᱩ ᱠᱟᱜ ᱠᱚᱣᱟ ᱨᱚᱠᱚᱡ ᱟᱹᱧ ᱜᱚᱝᱜᱷᱟ ᱥᱮ ᱪᱤᱞᱤ ᱠᱚ ᱩᱱᱠᱩ ᱠᱚᱧ ᱟᱹᱜᱩ ᱠᱟᱜ ᱠᱚᱣᱟ ᱮᱠᱷᱟᱡ ᱫᱚ ᱠᱟᱹᱴᱤ ᱜᱟᱱ ᱱᱤᱧ ᱟᱹᱜᱩ ᱠᱟᱜ ᱠᱚᱣᱟ ᱨᱚᱠᱚᱡ ᱠᱚ ᱮᱠᱷᱟᱡ ᱫᱚᱠᱚ ᱢᱮᱱ ᱫᱟ ᱫᱚᱦᱚ ᱠᱟᱠᱚ ᱟᱵᱚ, ᱜᱟᱯᱟ ᱟᱨᱦᱚᱸ ᱵᱚ ᱪᱟᱞᱟᱜ-ᱟ ᱦᱟᱸᱜ ᱜᱟᱯ ᱯᱟ ᱟᱨ ᱱᱤᱱᱤᱹᱜ ᱜᱟᱱ ᱵᱚᱱ ᱟᱹᱜᱩ ᱠᱚᱣᱟ ᱮᱠᱷᱟᱱᱟᱜ ᱩᱛᱩ ᱠᱚ ᱦᱩᱭᱩᱜᱼᱟ ᱾
ᱦᱩᱸ ᱛᱩᱩ ᱠᱚᱭᱟ ᱠᱤᱫᱩᱵ ᱨᱮ ᱥᱚᱲᱚᱢ ᱟᱢᱥᱤ ᱠᱚᱢ ᱫᱚ ᱟᱢᱥᱤ ᱠᱚᱢ ᱨᱚᱦᱚᱲ ᱠᱟᱜᱼᱟ ᱥᱮ ᱵᱟᱝ-ᱟ?
ᱵᱟᱝ,
ᱦᱚᱸ ᱩᱞ ᱟᱢᱥᱤ ᱠᱷᱟᱡ ᱫᱚ ᱟᱨᱚ ᱡᱩᱛ ᱠᱚᱜ ᱠᱮᱭᱟ ᱠᱚ ᱢᱟᱱᱮ ᱟᱨᱚ ᱥᱚᱲᱚᱢ ᱠᱚᱜᱼᱟ ᱠᱚ᱾ ᱞᱟᱝ ᱥᱮ,
ᱩᱞ ᱟᱢᱥᱤ ᱫᱚ ᱵᱟᱝᱜᱮ
ᱠᱮ ᱡᱟᱱᱤᱡ ᱮᱠᱟ ᱠᱚᱛᱮ ᱩᱞ ᱟᱴᱤ ᱥᱟᱣ ᱛᱮᱫᱚ ᱤᱧ ᱫᱚ ᱵᱟᱹᱧ ᱵᱟᱲᱟᱭᱟ ᱩᱱᱟᱹᱜ ᱫᱚ᱾ ᱡᱩᱛ ᱠᱚᱜ-ᱟ ᱥᱮ ᱵᱟᱝ ᱩᱞ ᱟᱢᱥᱤ ᱥᱟᱣ ᱫᱚ ᱦᱮᱸ ᱛᱟᱭᱚᱢ ᱮᱢᱱᱤ ᱛᱮᱫᱚ ᱨᱚᱠᱚᱡ ᱾ ᱵᱟᱲᱟᱭᱟ ᱜᱮᱭᱟ?
ᱚᱸᱜ ᱦᱮᱸ᱾
ᱟᱨ ᱟᱢᱥᱤ ᱠᱚ ᱥᱟᱶᱛᱮ ᱠᱚ ᱩᱛᱩ ᱠᱚᱣᱟ ᱚᱱᱟ ᱫᱚ ᱵᱟᱝ ᱵᱟᱭᱟᱭ ᱤᱧ ᱫᱚ ᱟᱹᱞᱩ ᱩᱢᱥᱤ ᱠᱚᱫᱚ ᱠᱚ ᱩᱛᱩ ᱵᱟᱲᱟᱭᱟ?
ᱦᱮᱸ᱾ ᱟᱞᱩ ᱟᱹᱢᱥᱤ ᱠᱚᱫᱚ ᱟᱫᱚ ᱦᱟᱹᱠᱩ ᱟᱨ ᱟᱨ ᱟᱹᱢᱥᱤ ᱡᱩᱫᱤᱢ ᱡᱚᱢᱟ ᱥᱮ ᱵᱟᱝ
ᱦᱩᱸ᱾ ᱫᱟᱜ ᱮᱢᱚᱱᱮ ᱡᱚᱨᱚᱭᱮᱜᱼᱟ ᱫᱚᱢᱮ ᱡᱳᱨ ᱛᱮ ᱦᱮᱡ ᱜᱚᱫᱚᱜ ᱠᱟᱱᱟ, ᱟᱵᱟᱨ ᱪᱟᱵᱟ ᱜᱚᱫᱚᱜ ᱠᱟᱱᱟ ᱞᱚᱦᱚᱫ ᱫᱚ ᱤᱧ ᱵᱟᱭᱨᱮ ᱨᱮ ᱢᱤᱱᱤᱡᱟ ᱱᱮᱴᱣᱟᱨᱠ ᱮᱠᱴᱩ ᱯᱨᱚᱵᱞᱮ ᱱᱚᱛᱮᱧ ᱩᱰᱩᱠ ᱠᱟᱱ᱾
ᱦᱮᱸ᱾ ᱟᱫᱚᱢ ᱪᱤᱠᱟᱹᱭᱟ ᱟᱫᱚ ᱱᱚᱸᱜ-ᱱᱚᱝᱠᱟ ᱜᱮ
ᱦᱮᱸ ᱟᱫᱚ ᱤᱧ ᱥᱟᱲᱮ ᱛᱤᱱᱥᱚ ᱴᱟ ᱤᱧ ᱨᱤᱪᱟᱨᱡᱽ ᱠᱟᱜᱼᱟ
ᱱᱮᱴ ᱠᱚᱢ ᱮᱱ ᱛᱤᱧ ᱤᱥᱩ ᱥᱩᱫᱩ ᱥᱩᱫᱩ ᱪᱟᱵᱟᱜ ᱠᱟᱱ ᱛᱤᱧ ᱮᱠᱷᱟᱡ ᱵᱟᱭᱨᱮ ᱥᱮ ᱨᱳᱡᱜ ᱜᱮ ᱩᱰᱩᱠᱚᱜ ᱛᱟᱦᱮᱸᱱ ᱵᱟᱭᱨᱮ ᱨᱮᱱ ᱱᱮᱛᱟᱨ ᱫᱚ᱾
ᱦᱮᱸ᱾
ᱟᱠᱷᱟᱱ ᱱᱚᱸᱜᱼᱚᱭ ᱱᱚᱝᱠᱟᱭ ᱫᱟᱜ ᱜᱮᱟᱭ ᱫᱟᱜ ᱡᱚᱨᱚᱜ ᱠᱟᱱᱟ᱾
ᱚ ᱵᱟᱞᱟ ᱫᱚ, ᱚᱸᱜ ᱚᱱᱟ ᱠᱚᱜᱮ ᱟᱨ ᱛᱟᱦᱞᱮ ᱥᱚᱵᱽᱡᱤ ᱠᱚᱫᱚ ᱯᱮ ᱨᱚᱦᱚᱭᱮᱜᱼᱟ ᱟᱱᱟᱡᱽ ᱯᱟᱹᱛᱤ ᱠᱚ ᱥᱚᱵᱽᱡᱤ ᱠᱚ?
ᱦᱩᱸ ᱦᱮᱞᱳ᱾ ᱦᱮᱞᱳ᱾ ᱦᱮᱞᱳ ᱟᱸᱡᱚᱢᱚᱜ ᱠᱟᱱᱟ ᱨᱚᱲ?
ᱦᱮᱞᱳ᱾